ᱦᱮᱸ ᱜᱚᱝᱠᱮ ᱡᱚᱦᱟᱨ ᱜᱮ
ᱡᱚᱦᱟᱨ ᱜᱮ ᱡᱚᱦᱟᱨ ᱜᱮ ᱦᱮᱸ
ᱚ ᱟᱫᱚ ᱱᱟᱯᱟᱭ ᱜᱮᱭᱟᱵᱤᱱ ᱛᱚ
ᱦᱮᱸ ᱱᱟᱯᱟᱭ ᱜᱮ
ᱚ ᱟᱪᱪᱷᱟ ᱜᱚᱝᱠᱮ ᱟᱯᱮ ᱥᱮᱫ ᱡᱟᱦᱟᱸ ᱵᱤᱨ ᱥᱮ ᱵᱩᱨᱩ ᱥᱮ ᱵᱤᱞᱟᱹᱛ ᱦᱚᱲ ᱠᱟᱱ
ᱞᱟᱭᱵᱮᱱ
ᱦᱮᱸ ᱞᱟᱹᱭ ᱫᱟᱞᱤᱧ ᱟᱯᱮ ᱫᱚ ᱵᱤᱨ ᱦᱚᱲ ᱵᱤᱨ ᱫᱤᱥᱚᱢ ᱠᱟᱱᱟᱯᱮ ᱥᱮ ᱵᱩᱨᱩ ᱫᱤᱥᱚᱢ ᱥᱮ ᱵᱤᱞᱟᱹᱛ ᱫᱤᱥᱚᱢ ᱠᱟᱱᱟᱯᱮ
ᱟᱞᱮ ᱫᱚᱢ ᱱᱚᱛᱮ ᱦᱮᱸ ᱟᱡᱚᱢ ᱫᱟᱞᱤᱧ ᱟᱞᱮ ᱫᱚ ᱵᱩᱨᱩ ᱫᱤᱥᱚᱢ
ᱟᱪᱪᱷᱟ ᱟᱪᱪᱷᱟ
ᱦᱩᱸ
ᱟᱪᱪᱷᱟ ᱛᱟᱦᱞᱮ ᱜᱚᱝᱠᱮ ᱚᱸᱱᱛᱮ ᱫᱚ ᱵᱩᱨᱩ ᱫᱤᱥᱚᱢ ᱠᱷᱟᱱ ᱫᱚ ᱵᱩᱨᱩ ᱨᱮᱫᱚ ᱠᱚ ᱥᱮᱸᱫᱽᱨᱟ ᱠᱚ ᱪᱟᱞᱟᱜ ᱜᱮᱭᱟ᱾
ᱦᱮᱸ ᱥᱮᱸᱫᱽᱨᱟ ᱠᱚ ᱪᱟᱞᱟᱜ ᱜᱮᱭᱟ ᱟᱵᱚᱣᱟᱜ ᱱᱚᱣᱟ ᱡᱟᱸᱦᱟ ᱫᱚ ᱵᱟᱹᱭᱥᱟᱹᱠ ᱵᱚᱸᱜᱟ ᱟᱡᱚᱫᱤᱭᱟᱹ ᱵᱩᱨᱩ ᱥᱮᱫᱽᱨᱟ ᱦᱮᱸ ᱵᱟᱝ
ᱟᱪᱪᱷᱟ
ᱦᱮᱸ ᱦᱤᱡᱩᱜ ᱜᱮᱭᱟ ᱠᱚ ᱦᱚᱲ
ᱚ ᱛᱟᱦᱚᱞᱮ ᱢᱟ ᱟᱹᱰᱤ ᱞᱟᱹᱴᱩ ᱟᱹᱰᱤ ᱞᱟᱹᱴᱩ ᱡᱟᱭᱜᱟ ᱠᱟᱱ ᱛᱟᱯᱮᱭᱟ᱾
ᱟᱹᱰᱤ ᱞᱟᱹᱴᱩ ᱜᱮ
ᱟᱪᱪᱷᱟ ᱦᱮᱸ ᱜᱚᱝᱠᱮ ᱛᱟᱦᱚᱞᱮ ᱟᱹᱞᱤᱧ ᱢᱟ ᱟᱸᱡᱚᱢ ᱵᱟᱲᱟ ᱠᱟᱫᱟᱞᱤᱧ ᱦᱟᱸᱜ ᱵᱟᱹᱞᱤᱧ ᱥᱮᱱ ᱠᱟᱱᱟ ᱚᱸᱰᱮ ᱫᱚ ᱦᱟᱸᱜ ᱦᱮᱸ
ᱦᱮᱸ ᱦᱮᱸ ᱦᱮᱸ
ᱟᱫᱚ ᱟᱵᱤᱱ ᱴᱷᱮᱱ ᱢᱤᱫᱴᱟᱝ ᱠᱩᱠᱞᱤ ᱞᱤᱧ ᱫᱚᱦᱚᱭᱫᱟ ᱟᱪᱪᱷᱟ ᱚᱱᱟ ᱡᱟᱸᱦᱟ ᱟᱡᱚᱫᱤᱭᱟᱹ ᱵᱩᱨᱩ ᱠᱚ ᱧᱩᱛᱩᱢ ᱧᱩᱛᱩᱢ ᱠᱟᱫᱽ ᱫᱚ ᱦᱮᱸ ᱟᱫᱚ ᱚᱱᱟ ᱟᱡ ᱟᱡᱚᱫᱤᱭᱟᱹ ᱵᱩᱨᱩ ᱫᱚ ᱦᱟᱸᱜ ᱢᱟᱱᱮ ᱪᱮᱫ ᱢᱟᱱᱮ ᱟᱹᱞᱤᱧ ᱫᱚᱞᱤᱧ ᱢᱚᱱᱮᱭᱟ ᱡᱮ ᱨᱟᱢᱟᱭᱚᱱ ᱡᱟᱸᱦᱟ ᱠᱚ ᱞᱟᱹᱭᱟ ᱟᱨᱠᱤ ᱦᱮᱸ ᱡᱟ ᱨᱟᱢ ᱞᱚᱠᱷᱚᱱ ᱠᱷᱚᱱ ᱡᱟᱸᱦᱟ ᱠᱚ ᱩᱱᱠᱩ ᱡᱟᱸᱦᱟ ᱵᱚᱸᱜᱟ ᱥᱮ ᱨᱟᱢ ᱞᱚᱠ ᱠᱷᱚᱱ ᱥᱤᱛᱟᱹ ᱡᱟᱸᱦᱟ ᱩᱱᱠᱩ ᱦᱮᱸ ᱚᱱᱟ ᱦᱤᱥᱟᱹᱵᱽ ᱛᱮᱞᱤᱧ ᱟᱞᱤᱧ ᱢᱚᱱᱮᱭᱟ ᱡᱮ ᱚᱱᱟ ᱫᱚ ᱦᱟᱸᱜ ᱚᱱᱠᱟᱱᱟᱜ ᱡᱟᱦᱟᱱᱟᱜ ᱚᱸᱰᱮ ᱪᱤᱛᱟᱹᱨ ᱠᱚ ᱢᱮᱱᱟᱜ ᱛᱟᱠᱚᱣᱟ ᱥᱮ ᱪᱮᱫ?
ᱦᱮᱸ ᱨᱟᱢ ᱞᱚᱠᱷᱚᱱᱟᱜ ᱪᱤᱛᱟᱹᱨ ᱫᱚ ᱢᱮᱱᱟᱜᱼᱟ ᱠᱤᱱᱛᱩ ᱚᱱᱟ ᱡᱮᱢᱚᱱ ᱨᱟᱢ ᱞᱚᱠᱷᱚᱱ ᱩᱱᱠᱤᱱᱟᱜ ᱢᱤᱫᱴᱮᱡ ᱚᱱᱠᱟ ᱤᱭᱟᱹ ᱢᱮᱱᱟᱜᱼᱟ ᱫᱟᱨᱮ ᱢᱮᱱᱟᱜᱼᱟ ᱱᱚᱣᱟ ᱴᱷᱮᱱ ᱩᱸᱵ ᱠᱚ ᱢᱮᱱᱟᱜ ᱟᱠᱟᱫᱟ᱾
ᱟᱪᱪᱷᱟ
ᱢᱟᱱᱮ ᱦᱮᱸ ᱫᱟᱨᱮ ᱨᱮ
ᱦᱚᱸ
ᱟᱨ ᱥᱤ ᱞᱟᱹᱭ ᱟᱠᱚ ᱛᱚ ᱢᱮᱱᱟᱜᱼᱟ ᱢᱤᱫᱴᱮᱡ ᱫᱟᱹᱨᱤ ᱢᱮᱱᱟᱜᱼᱟ᱾
ᱦᱚᱸ
ᱚᱸᱰᱮ ᱫᱚ ᱨᱟᱢ ᱞᱚᱠᱠᱷᱚᱱᱟᱜ ᱞᱟᱹᱭ ᱟᱠᱚ ᱥᱮ ᱰᱟᱰᱤ ᱞᱮᱫᱟ ᱠᱚ
ᱦᱚᱸ
ᱦᱚᱭ ᱥᱤᱛᱟᱹ ᱢᱟᱹᱭ ᱚᱸᱰᱮ ᱠᱷᱚᱡ ᱜᱮ ᱫᱟᱜ ᱤᱫᱤᱭᱮᱫ ᱛᱟᱦᱮᱸᱱᱟ ᱟᱫᱚ ᱚᱸᱰᱮ ᱫᱚ ᱱᱤᱛᱳᱜ ᱫᱚ ᱢᱟᱱᱮ ᱵᱟᱨᱚ ᱢᱟᱥ ᱫᱟᱜ ᱚᱰᱳᱠᱚᱜ ᱛᱟᱸᱦᱮᱱᱟ ᱾
ᱟᱪᱪᱷᱟ ᱱᱮᱛᱟᱨ ᱜᱚᱢᱠᱮ ᱳᱰᱳᱠᱚᱜ ᱜᱮᱭᱟ
ᱳᱰᱳᱝᱚᱜ ᱜᱮᱭᱟ
ᱟᱪᱪᱷᱟ ᱟᱪᱪᱷᱟ ᱚ ᱟᱫᱚ ᱛᱟᱦᱞᱮ ᱜᱚᱝᱠᱮ ᱚᱱᱟ ᱠᱚᱨᱮ ᱢᱟ ᱛᱟᱦᱞᱮ ᱟᱹᱰᱤ ᱢᱟᱨᱟᱝ ᱢᱟᱱᱮ ᱟᱯᱮᱭᱟᱜ ᱡᱟᱸᱦᱟ ᱡᱟᱭᱜᱟ ᱨᱮ ᱢᱮᱱᱟᱜ ᱯᱮᱭᱟ ᱛᱟᱦᱚᱞᱮ ᱟᱹᱰᱤ ᱢᱚᱸᱡᱽ ᱡᱟᱭᱜᱟ ᱨᱮᱜᱮ ᱢᱮᱱᱟᱜ ᱯᱮᱭᱟ ᱦᱮᱸ
ᱦᱮᱸ ᱟᱹᱰᱤ ᱢᱚᱸᱡᱽ ᱜᱮ
ᱦᱳᱭ ᱟᱫᱚ ᱡᱟᱭᱦᱳᱠ ᱚᱱᱠᱟᱱ ᱵᱚᱸᱜᱟ ᱵᱩᱨᱩᱣᱟᱜ ᱟᱥᱟᱥᱛᱮ ᱥᱮ ᱟᱸᱥ ᱵᱟᱸᱛ ᱦᱚᱸ ᱢᱮᱱᱟᱜ ᱛᱟᱯᱮ
ᱦᱩᱸ ᱦᱩᱸᱦᱩᱸᱻ
ᱟᱫᱚ ᱜᱚᱝᱠᱮ ᱟᱫᱚ ᱡᱟᱦᱟᱸ ᱟᱵᱚ ᱟᱸ ᱥᱮ ᱟᱞᱮ ᱱᱚᱣᱟ ᱠᱚᱨᱮᱱ ᱠᱚ ᱪᱟᱞᱟᱜ ᱜᱮᱭᱟ ᱥᱮᱸᱫᱽᱨᱟ ᱫᱚᱠᱚ ᱪᱟᱞᱟᱜ ᱜᱮᱭᱟ ᱡᱩᱫᱤ ᱟᱡᱚᱫᱤᱭᱟᱹ ᱵᱩᱨᱩ ᱫᱚᱠᱚ ᱪᱟᱞᱟᱜ ᱜᱮᱭᱟ ᱦᱮᱸ ᱟᱸᱡᱚᱢ ᱵᱟᱲᱟ ᱠᱟᱫᱟᱞᱤᱧ ᱟᱹᱞᱤᱧ ᱫᱚᱦᱟᱜ ᱵᱟᱞᱤᱧ ᱪᱟᱞᱟᱣᱟ ᱟᱨᱠᱤ
ᱦᱮᱸ ᱦᱮᱸ
ᱟᱫᱚ ᱜᱚᱢᱠᱮ ᱚᱸ ᱚᱸᱰᱮ ᱵᱟᱝᱢᱟ ᱪᱟᱞᱟᱣ ᱠᱚᱨᱛᱮ ᱜᱮᱞᱮ ᱵᱟᱝᱢᱟ ᱡᱟᱦᱟᱸ ᱠᱚ ᱪᱟᱞᱟᱜᱼᱟ ᱟᱨᱠᱤ ᱠᱤ ᱵᱟᱝ ᱢᱟᱞᱤᱧ ᱟᱸᱡᱚᱢ ᱵᱟᱲᱟ ᱠᱟᱜᱼᱟ ᱚᱱᱟ ᱠᱟᱛᱷᱟ ᱫᱚ ᱦᱟᱸᱜ ᱵᱟᱝ ᱢᱟ ᱡᱟᱦᱟᱸᱭ ᱡᱮ ᱡᱮᱢᱚᱱ ᱵᱟᱹᱦᱩ ᱡᱟᱦᱟᱭ ᱵᱟᱯᱞᱟ ᱠᱟᱱᱟᱭ ᱟᱨᱠᱤ
ᱦᱮᱸ
ᱩᱱᱠᱩ ᱡᱚᱠᱷᱚᱱ ᱠᱚ ᱪᱟᱞᱟᱜᱼᱟ ᱵᱟᱝᱟ ᱵᱩᱨᱩ ᱥᱮᱸᱫᱽᱨᱟ ᱠᱚ ᱪᱟᱞᱟᱜᱼᱟ ᱡᱚᱠᱷᱚᱱ ᱠᱚ ᱩᱰᱩᱝᱚᱜᱼᱟ ᱛᱟᱨ ᱞᱟᱦᱟᱨᱮ ᱵᱟᱝᱢᱟ ᱦᱮᱸ ᱢᱮᱲᱦᱮᱫ ᱥᱟᱠᱚᱢ ᱵᱟᱝ ᱢᱟ ᱛᱩᱫ ᱠᱟᱛᱮᱛ ᱠᱚ ᱪᱟᱞᱟᱜᱼᱟ ᱵᱟᱝᱢᱟ
ᱦᱮᱸ ᱱᱚᱣᱟ ᱛᱚ ᱮᱠᱫᱚᱢ ᱱᱤᱭᱚᱢ ᱠᱟᱱ ᱜᱮᱭᱟ ᱠᱟᱨᱚᱱ ᱱᱚᱣᱟ ᱛᱚ ᱟᱵᱮᱱ ᱫᱚ ᱵᱟᱵᱮᱱ ᱵᱟᱲᱟᱭᱟ ᱥᱮ ᱨᱩᱣᱟᱹᱲ ᱟᱹᱞᱤᱧ ᱥᱮ ᱵᱟᱞᱤᱧ ᱨᱩᱣᱟᱹᱲᱟ ᱦᱮᱸ ᱥᱮ ᱟᱡᱚᱫᱤᱭᱟᱹ ᱥ ᱟᱡᱚᱫᱤᱭᱟᱹ ᱥᱮᱸᱫᱽᱨᱟ ᱢᱟᱱᱮ ᱦᱮᱸ ᱥᱮ ᱚᱸᱰᱮ ᱫᱚ ᱟᱵᱮᱱ ᱫᱚ ᱥᱮᱸᱫᱽᱨᱟ ᱵᱮᱱ ᱪᱟᱞᱟᱜ ᱠᱟᱱᱟ ᱢᱟᱱᱮ ᱵᱤᱨ ᱨᱮᱵᱮᱱ ᱵᱤᱨ ᱵᱮᱱ ᱪᱟᱞᱟᱜ ᱠᱟᱱᱟ ᱛᱚ ᱟᱵᱮᱱ ᱟᱫᱚ ᱵᱮᱱ ᱨᱩᱣᱟᱹᱲ ᱦᱮᱡ ᱫᱟᱲᱮᱭᱟᱜᱼᱟ ᱥᱮ ᱵᱟᱵᱮᱱ ᱨᱩᱣᱟᱹᱲ ᱦᱮᱡ ᱫᱟᱲᱮᱭᱟᱜᱼᱟ ᱚᱱᱟᱛᱮ ᱟᱫᱚ ᱯᱟᱦᱤᱞ ᱛᱮ ᱫᱚᱠᱚ ᱚᱱᱮ ᱛᱚ ᱟᱜᱩᱭᱮᱫ ᱛᱟᱦᱮᱱ ᱜᱮᱭᱟ ᱠᱚ
ᱦᱳᱭ ᱟᱫᱚ ᱚᱱᱟ ᱫᱚ ᱴᱷᱤᱠ ᱜᱮᱵᱤᱱ ᱞᱟᱹᱭ ᱦᱚᱪᱚ ᱠᱟᱫᱟ ᱟᱫᱚ ᱟᱢ ᱫᱚᱢ ᱪᱟᱞᱟᱜ ᱠᱟᱱᱟ ᱥᱮᱸᱫᱽᱨᱟ ᱟᱢ ᱫᱚ ᱪᱮᱞᱮᱢ ᱥᱮᱸᱫᱽᱨᱟᱢ ᱪᱟᱞᱟᱜ ᱠᱟᱱᱟ ᱚᱸᱰᱮ ᱫᱚ ᱟᱹᱰᱤ ᱨᱚᱠᱚᱢ ᱡᱤᱵᱽᱼᱡᱤᱭᱟᱹᱞᱤ ᱢᱮᱱᱟᱜ ᱠᱚᱣᱟ
ᱡᱤᱵᱽ ᱡᱤᱭᱟᱹᱞᱤ ᱢᱮᱱᱟᱜ ᱠᱚᱣᱟ ᱦᱮᱸᱥᱮ ᱦᱮᱸ
ᱦᱮᱸ ᱟᱫᱚ ᱚᱠᱚᱭ ᱴᱷᱮᱱᱮᱢ ᱯᱟᱲᱟᱣ ᱮᱢᱟᱱᱚᱜᱼᱟ ᱛᱚᱠᱷᱚᱱ ᱟᱢ ᱫᱚ ᱦᱚᱭᱛᱚ ᱚᱸᱰᱮ ᱜᱮ ᱡᱤᱣᱤ ᱪᱟᱞᱟᱣᱮᱱ ᱛᱟᱢᱟ
ᱦᱩᱭ ᱫᱟᱲᱮᱜᱼᱟ
ᱚ ᱵᱟᱝ ᱦᱩᱭ ᱨᱮᱱᱟᱜ ᱫᱚ ᱠᱟᱛᱷᱟ ᱫᱚ ᱵᱟᱝ ᱟᱪᱪᱷᱟ
ᱢᱟᱱᱮ ᱚᱱᱟ ᱫᱚ ᱵᱚᱸᱜᱟ ᱵᱩᱨᱩᱣᱟᱜ ᱵᱚᱸᱜᱟ ᱵᱩᱨᱩ ᱠᱚ ᱚᱲᱟᱜ ᱠᱚᱨᱮᱱ ᱟᱨᱠᱤ ᱦᱮᱸ ᱥᱮ
ᱦᱮᱸ
ᱱᱩᱠᱩ ᱠᱚᱣᱟᱜ ᱤᱭᱟᱹᱛᱮ ᱡᱩᱫᱤ ᱵᱮᱱ ᱚᱱᱠᱟ ᱵᱷᱩᱞ ᱠᱚ ᱛᱟᱦᱮᱱᱟ ᱛᱟᱦᱚᱞᱮ ᱠᱷᱟᱱ ᱫᱚ ᱦᱩᱭ ᱦᱚᱸ ᱫᱟᱲᱮᱜ ᱜᱮᱭᱟ ᱪᱤᱠᱟᱹ ᱵᱮᱱ ᱵᱟᱲᱟᱭᱟ
ᱦᱳᱭ ᱦᱳᱭ ᱦᱳᱭ
ᱦᱩᱸ
ᱟᱫᱚ ᱚᱱᱟᱜᱮ ᱟᱨᱠᱤ ᱟᱫᱚ ᱡᱟᱭᱦᱳᱠ ᱚᱱᱮ ᱻᱦᱮᱸ ᱡᱟᱦᱟᱸ ᱥᱮᱸᱫᱽᱨᱟ ᱠᱚ ᱪᱟᱞᱟᱜ ᱜᱮᱭᱟ, ᱟᱹᱵᱤᱱ ᱫᱚᱵᱤᱱ ᱪᱟᱞᱟᱣ ᱟᱠᱟᱱᱟ ᱛᱚ ᱚᱱᱟ ᱡᱟᱭᱜᱟ?
ᱦᱮᱸ ᱪᱟᱞᱟᱣ ᱦᱩᱭ ᱟᱠᱟᱱ ᱜᱮᱭᱟ ᱾
ᱟᱪᱪᱷᱟ ᱟᱯᱮᱜ, ᱦᱚᱸ ᱟᱪᱪᱷᱟ ᱜᱚᱝ ᱦᱤᱛ ᱛᱤᱱ ᱢᱟᱨᱟᱝ ᱭᱟᱱᱟ᱾
ᱤᱨᱤᱭᱟ. ᱫᱚ ᱫᱚᱢᱮ ᱫᱚ ᱵᱟᱝ ᱞᱟᱹᱴᱩᱣᱟ ᱦᱩᱸᱜ ᱢᱟᱱᱮ ᱦᱩᱰᱤᱧ ᱫᱚ ᱦᱩᱰᱤᱧ ᱜᱮᱭᱟ ᱠᱤᱱᱛᱩᱡ ᱦᱮᱸ ᱢᱟᱨᱟᱝ ᱜᱮᱭᱟᱭ, ᱠᱤᱱᱛᱩ ᱚᱱᱠᱟ ᱫᱚ ᱡᱟᱦᱟᱸ ᱟᱥᱚᱞ ᱡᱟᱭᱜᱟ ᱚᱸᱰᱮ ᱫᱚ ᱩᱱᱟᱹᱜ ᱜᱟᱱ ᱚᱸᱰᱮ ᱫᱚ ᱢᱚᱴᱟᱢᱩᱴᱤ ᱛᱷᱚᱲᱟᱜ ᱜᱟᱱ ᱛᱮᱜᱮ ᱟᱨᱠᱤ ᱢᱮᱱᱟᱜᱼᱟ, ᱛᱟᱨᱯᱚᱨᱮ ᱡᱟᱭᱜᱟ ᱫᱚ ᱟᱹᱴᱤ ᱞᱟᱹᱴᱩ ᱜᱮᱭᱟ
ᱟᱪᱪᱷᱟ ᱟᱪᱪᱷᱟ, ᱟᱪᱪᱷᱟ? ᱜᱚᱝᱠᱮ ᱚᱸᱰᱮ ᱫᱚ ᱪᱮᱫ, ᱪᱮᱞᱮ ᱪᱤᱞᱮ ᱢᱟᱱᱮ ᱡᱤᱵᱽᱡᱤᱭᱟᱹᱞᱤ ᱢᱮᱱᱟᱜ ᱠᱚᱣᱟ ᱚᱸᱰᱮ ᱫᱚ?
ᱱᱚᱣᱟ ᱴᱷᱮᱸᱱ ᱫᱚ ᱡᱤᱵᱽ ᱡᱤᱭᱟᱹᱞᱤ ᱫᱚ ᱡᱚᱛᱚ ᱨᱮᱠᱚᱢ ᱜᱮ ᱢᱮᱱᱟᱜ ᱠᱚᱣᱟ ᱡᱚᱛᱚᱱᱤᱡ ᱜᱮ᱾ ᱢᱟᱱᱮ ᱱᱩ ᱩᱱ ᱠᱩ ᱫᱚ ᱱᱮᱛᱟᱨ ᱫᱚ ᱤᱭᱟᱹ ᱠᱚ ᱵᱟᱹᱱᱩᱜ ᱠᱚᱣᱟ ᱵᱟᱜᱽ ᱵᱟᱹᱱᱩᱜ ᱠᱚᱣᱟ, ᱛᱟᱹᱨᱩᱵ ᱵᱟᱹᱱᱩᱜ ᱠᱚᱣᱟ᱾ ᱛᱟᱨᱯᱚᱨᱮ ᱩᱱᱠᱩ ᱵᱟᱫᱽ ᱠᱟᱛᱮ ᱡᱚᱛᱚ ᱜᱮ ᱢᱮᱱᱟᱜ ᱠᱚᱣᱟ, ᱦᱟᱹᱛᱤ ᱠᱚ ᱱᱩᱠᱩ ᱵᱤᱨ ᱨᱮᱱ ᱡᱟ ᱡᱳᱛᱳᱱᱤᱡ ᱜᱮ,
ᱟᱪᱷ
ᱦᱩᱸ
ᱟ, ᱟᱪᱪᱷᱟ ᱜᱚᱝᱠᱮᱫ ᱛᱟᱦᱮᱞᱮ ᱚᱸᱰᱮ ᱢᱟ ᱠᱚ ᱪᱟᱞᱟᱜ ᱜᱮᱭᱟ ᱟᱡᱚᱫᱤᱭᱟᱹ ᱵᱩᱨᱩ ᱠᱚ ᱪᱟᱞᱟᱜ ᱠᱟᱱ ᱜᱮᱭᱟ, ᱟᱫᱚ ᱚᱸᱠᱟᱱ ᱡᱮᱫᱽ ᱜᱮ ᱧᱮᱧᱮᱞ ᱡᱟᱭᱜᱟ ᱦᱚᱸ ᱡᱟᱹᱱᱤᱡ ᱢᱮᱱᱟᱜᱼᱟ ᱚᱱᱟ ᱠᱚᱨᱮ
ᱦᱚᱭ
ᱚᱱᱮ ᱞᱤᱧ ᱧᱮᱞ ᱵᱟᱲᱟᱭ ᱜᱮᱭᱟ ᱰᱮᱢ ᱯᱷᱮᱢ ᱠᱚᱪ ᱰᱮᱢ ᱠᱚ ᱢᱮᱱᱟᱜ ᱫᱚ ᱵᱟᱝᱢᱟ,
ᱦᱮᱸ ᱰᱮᱢ ᱢᱮᱱᱟᱜᱼᱟ,
ᱦᱚᱭ! ᱟᱫᱚᱜ ᱱᱚᱛᱮᱱ ᱚᱱᱟ ᱡᱟᱦᱟᱸ ᱫᱷᱤᱨᱤ ᱞᱮᱠᱟ ᱠᱚ ᱛᱚᱞ ᱟᱠᱟᱫᱟ ᱟᱨᱠᱤ ᱰᱮᱢ ᱫᱚ?
ᱦᱮᱸ ᱦᱮᱸ
ᱢᱟᱱᱮ ᱟᱹᱰᱤ ᱢᱟᱱᱮ ᱵᱟᱝᱢᱟ ᱞᱟᱹᱴᱩ ᱜᱮ ᱧᱮᱞᱚᱜᱼᱟ, ᱚᱱᱟ ᱫᱟᱜ ᱠᱚ ᱢᱮᱱᱟᱜᱼᱟ ᱛᱚ᱾ ᱟᱨ ᱦᱟᱞᱠᱟ ᱦᱟᱞᱠᱟ ᱰᱩᱝᱨᱤᱞ ᱰᱩᱝᱨᱤ ᱞᱮᱠᱟ ᱢᱮᱱᱟᱜᱼᱟ᱾
ᱦᱩᱸ
ᱦᱩᱸ ᱟᱫᱚ, ᱟᱯᱮ ᱥᱮᱫ ᱫᱚ ᱛᱟᱦᱮᱞᱮ ᱟᱹᱰᱤ ᱱᱟᱯᱟᱭ ᱱᱟᱯᱟᱭ ᱡᱟᱭᱜᱟ ᱦᱚᱸ ᱢᱮᱱᱟᱜ ᱛᱟᱯᱮᱭᱟ᱾
ᱦᱮᱸᱻᱦᱮᱸ ᱱᱟᱯᱟᱭ
ᱦᱚᱜ ᱚᱸᱭ
ᱢᱟᱱᱮ ᱟᱞᱮ ᱥᱮᱫ ᱫᱚ ᱱᱚᱜᱼᱚᱭ ᱱᱚᱝᱠᱟ ᱟᱞᱮ ᱥᱮᱫ ᱫᱚ ᱫᱟᱨᱮ ᱯᱷᱟᱨᱮᱥ ᱡᱚᱛᱚ ᱫᱚᱢᱮ ᱢᱮᱱᱟᱜᱼᱟ, ᱛᱚ ᱫᱟᱜ ᱫᱟᱜ ᱫᱚ ᱟᱞᱮ ᱥᱮᱫ ᱫᱚ ᱪᱟᱬ ᱜᱮ ᱧᱩᱨ ᱦᱤᱡᱩᱜ ᱛᱟᱦᱮᱱᱚᱜ, ᱮᱠᱴᱩ ᱡᱩᱫᱤ ᱨᱤᱢᱤᱞ ᱨᱟᱠᱟᱵ ᱮᱱᱟ,
ᱦᱚᱸ
ᱛᱚ ᱫᱟᱜ ᱧᱩᱨᱩᱜ ᱛᱟᱦᱮᱱᱟ ᱵᱟᱝ ᱧᱩᱨ ᱛᱮᱫᱚ ᱵᱟᱝ ᱯᱟᱨᱚᱢ ᱪᱟᱞᱟᱜ ᱛᱟᱦᱮᱸᱫ ᱾ ᱟᱨ ᱤᱱᱟᱹᱜ ᱚᱱᱟ ᱫᱟᱨᱮᱯ ᱯᱟᱞᱦᱟ ᱠᱚᱨᱮᱱᱟᱜ ᱟᱨᱠᱤ ᱫᱟᱨᱮ ᱠᱚᱨᱮᱱᱟᱜ ᱤᱭᱟᱹ ᱠᱚᱛᱮ ᱜᱮ ᱢᱟᱱᱮ ᱫᱟᱜ ᱨᱮᱱᱟᱜ ᱤᱭᱟᱹᱴᱟᱜ ᱮ ᱜᱮ ᱢᱟᱱᱮ ᱪᱮᱛᱟᱱ ᱨᱮ ᱢᱮᱱᱟᱜᱼᱟ ᱥᱮ?
ᱦᱳᱭ ᱦᱳᱭ ᱦᱳᱭ᱾
ᱦᱮᱸ
ᱟᱻᱪᱷᱟ ᱚᱱᱟᱜᱮ ᱟᱨᱠᱤ ᱟᱫᱚ ᱵᱤᱨ ᱵᱩᱨᱩ ᱠᱚᱦᱚᱸ ᱵᱤᱥᱤ ᱢᱟᱨᱟᱝ ᱢᱟ ᱢᱟᱨᱟᱝ ᱜᱮᱭᱟ ᱟᱨᱠᱤ ᱟᱨ
ᱦᱮᱸ ᱵᱤᱨ ᱵᱩᱨᱩ ᱦᱚᱸ ᱡᱟᱹᱥᱛᱤ ᱜᱮ, ᱦᱮᱸ ᱡᱚᱛᱚ ᱨᱮᱠᱚᱢᱟᱜ ᱫᱟᱨᱮ ᱢᱮᱱᱟᱜᱼᱟ ᱥᱮ ᱥᱟᱨᱡᱚᱢ ᱫᱟᱨᱮ ᱡᱚᱢ ᱱᱚᱣᱟ ᱡᱚᱢ ᱫᱟᱨᱮ ᱠᱚᱦᱚᱸ ᱢᱮᱱᱟᱜᱼᱟ ᱛᱮᱨᱮᱞ ᱠᱚ ᱠᱟᱱᱴᱷᱟᱲ ᱠᱚ ᱢᱟᱱᱮ ᱛᱮᱨᱮᱞ ᱠᱚ ᱠᱟᱱᱴᱷᱟᱲ ᱠᱚ ᱠᱩᱫ ᱵᱤᱞᱤ ᱠᱚ
ᱦᱚᱸ
ᱵᱤᱨ ᱨᱮᱱᱟᱜ ᱱᱚᱣᱟ ᱵᱤᱨ ᱨᱮᱱᱟᱜ ᱠᱚᱦᱚᱸ ᱢᱮᱱᱟᱜᱼᱟ ᱡᱮᱢᱚᱱ ᱱᱚᱣᱟ ᱞᱟᱲ ᱱᱟᱲᱤ
ᱟᱪᱪᱷᱟ
ᱦᱩᱸ ᱱᱚᱣᱟ ᱫᱚ ᱡᱟᱦᱟᱸ ᱟᱵᱚᱣᱟᱜ ᱡᱟᱦᱟᱸ ᱱᱚᱜ ᱚᱭ ᱡᱮ ᱱᱮᱛᱟᱨ ᱫᱤᱱ ᱤᱭᱟᱹ ᱵᱟᱠᱚ ᱵᱮᱱᱟᱣ ᱛᱟᱦᱮᱸᱫ ᱜᱷᱩᱸᱜᱩ
ᱱᱚᱜ ᱱᱟ ᱫᱚ ᱱᱚᱣᱟ ᱞᱟᱲ ᱥᱟᱠᱟᱢ ᱠᱷᱚᱡ ᱠᱚ ᱵᱮᱱᱟᱣ ᱛᱟᱦᱮᱱᱟ ᱜᱩᱸᱜᱩ ᱫᱚ ᱚᱱᱟ ᱜᱩᱸᱜᱩ ᱡᱩᱫᱤ ᱵᱮᱱ ᱦᱚᱨᱚᱜᱟ ᱥᱮ ᱢᱟᱱᱮ ᱞᱟᱜᱟᱣ ᱵᱮᱱ ᱥᱮ ᱮᱠᱫᱚᱢ ᱵᱩᱡ ᱜᱮ ᱵᱟᱵᱮᱱ ᱫᱟᱲᱮᱜ ᱟ ᱫᱟᱜ ᱧᱩᱨᱩᱜ ᱠᱟᱱᱟ ᱥᱮ ᱪᱮ ᱦᱩᱲᱩ ᱵᱮᱱ ᱨᱚᱦᱚᱭᱟ ᱥᱮ ᱫᱟᱜ ᱧᱩᱨᱩᱜ ᱠᱟᱱᱟ ᱥᱮ ᱵᱟᱝ ᱧᱩᱨᱩᱜ ᱠᱟᱱᱟ ᱵᱟᱵᱮᱱ ᱵᱩᱡ ᱫᱟᱲᱮᱭᱟᱜᱼᱟ ᱫᱤᱥᱟᱹ ᱢᱟᱱᱮ ᱫᱟᱨᱩᱱ ᱵᱮᱥ ᱵᱩᱡᱩᱜᱼᱟ ᱜᱚᱨᱚᱢ ᱜᱮ ᱞᱚᱞᱚ ᱜᱮ ᱟᱹᱭᱠᱟᱹᱜ ᱛᱟᱢᱟ
ᱟᱫ ᱟᱫᱚ ᱜᱚᱢᱠᱮ ᱱᱮᱛᱟᱨ ᱦᱮᱸ
ᱱᱮᱛᱟᱨ ᱫᱚ ᱩᱱᱟᱹᱜ ᱵᱟᱠᱚ ᱵᱮᱵᱚᱦᱟᱨ ᱮᱫᱟ ᱱᱮᱛᱟᱨ ᱫᱚ ᱵᱮᱱᱟᱣ ᱫᱚ ᱵᱮᱱᱟᱣ ᱜᱮ ᱚᱱᱠᱟ ᱫᱚ ᱵᱟᱝ ᱢᱟᱱᱮ ᱯᱟᱹᱦᱤᱞ ᱛᱮ ᱡᱟᱦᱟᱸ ᱛᱟᱦᱮᱸ ᱠᱟᱱᱟ
ᱚ ᱢᱟᱱᱮ ᱱᱮᱛᱟᱨ ᱫᱚ ᱩᱱᱟᱹᱜ ᱫᱚ ᱵᱟᱠᱚ ᱵᱮᱱᱟᱣ ᱵᱟᱲᱟᱭᱫᱟ ᱚᱱᱟᱠᱚ᱾
ᱱᱮᱛᱟᱨ ᱫᱚ ᱚᱱᱟ ᱫᱚ ᱵᱮᱱᱟᱣ ᱛᱟᱦᱮᱱ ᱜᱮᱭᱟ ᱠᱚ ᱢᱚᱴᱟ ᱢᱩᱲᱤᱡ ᱠᱤᱱᱛᱩ ᱚᱱᱠᱟ ᱡᱟᱹᱥᱛᱤ ᱫᱚ ᱵᱟᱝ
ᱢᱟᱱᱮ ᱵᱮᱵᱚᱦᱟᱨ ᱫᱚ ᱵᱟᱠᱚ ᱵᱮᱵᱚᱦᱟᱨᱟᱜ ᱠᱟᱱᱟ ᱟᱨᱠᱤ᱾
ᱵᱮᱵᱚᱦᱟᱨ ᱫᱚ ᱵᱟ
ᱱᱮᱛᱟᱨ ᱫᱚ ᱚᱱᱮ
ᱫᱟᱜ ᱮ ᱧᱟᱢ ᱞᱮᱠᱷᱟᱱ ᱚᱱᱟ ᱫᱚ ᱦᱟᱢᱟᱞᱟ ᱥᱮ
ᱦᱮᱸ ᱦᱳᱭ ᱦᱳᱭ ᱚᱱᱟ ᱫᱚ ᱦᱟᱢᱟᱞᱚᱜ ᱜᱮᱭᱟ ᱚᱱᱟ ᱡᱮ
ᱦᱮᱸ ᱦᱟᱢᱟᱞᱚᱜ ᱜᱮᱭᱟ ᱦᱮᱸ ᱱᱮᱛᱟᱨ ᱫᱚ ᱟᱨ ᱚᱱᱮ ᱛᱚ ᱯᱞᱟᱥᱴᱤᱠ ᱨᱮᱱᱟᱜ ᱵᱮᱥᱤ ᱠᱚ ᱵᱮᱵᱚᱦᱟᱨ ᱫᱟ
ᱦᱳᱭ
ᱦᱮᱸ
ᱦᱳᱭ ᱚᱱᱟ ᱯᱞᱟᱥᱴᱤᱠ ᱨᱮᱱᱟᱜ ᱠᱚ ᱵᱮᱵᱚᱦᱟᱨ ᱫᱟ ᱟᱨ ᱦᱳᱭ
ᱚᱱᱟ ᱫᱚ ᱛᱩᱨᱩᱫ ᱥᱟᱵ ᱜᱩᱲᱩ ᱯᱩᱴᱩ ᱠᱟᱛᱮᱜ ᱵᱤᱱ ᱤᱫᱤ ᱫᱟᱲᱮᱭᱟᱜᱼᱟ ᱠᱤᱱᱛᱩ ᱱᱚᱣᱟ ᱫᱚ ᱟᱹᱰᱤ ᱞᱟᱹᱴᱩ
ᱵᱟᱝ ᱠᱟ ᱠᱟᱛᱮ ᱟᱨᱠᱤ ᱴᱤᱡ ᱫᱷᱤᱨᱮ ᱫᱷᱤᱨᱮ ᱛᱮ ᱠᱚᱢ ᱤᱫᱤᱜ ᱠᱟᱱᱟ᱾
ᱦᱳᱭ ᱟᱫᱚ ᱛᱟᱦᱚᱞᱮ ᱚᱱᱮ ᱤᱭᱟᱹ ᱵᱚᱦᱚᱜ ᱨᱮᱱᱟᱜ ᱠᱚᱫᱚ ᱠᱚ ᱵᱮᱱᱟᱣ ᱜᱮᱭᱟ ᱥᱮ ᱵᱟᱝ ᱴᱩᱯᱤ ᱠᱚ?
ᱵᱚᱦᱚᱜ ᱨᱮᱱᱟᱜ ᱠᱚ ᱵᱮᱱᱟᱣ ᱜᱮᱭᱟ
ᱦᱚᱸ
ᱦᱮᱸ
ᱦᱳᱭ ᱟᱫᱚ ᱦᱟᱴ ᱯᱟᱛᱟ ᱠᱚᱠᱚ ᱤᱫᱤᱭ ᱜᱮᱭᱟ ᱚᱱᱟ ᱠᱚᱫᱚ ᱠᱚ ᱟᱠᱷᱨᱤᱧᱟ ᱛᱚ᱾
ᱦᱮᱸ
ᱟᱫᱚ ᱜᱚᱢᱠᱮ ᱛᱟᱦᱚᱞᱮ ᱚᱱᱛᱮ ᱢᱟ ᱟᱹᱰᱤ ᱢᱟᱨᱟᱝ ᱢᱟᱨᱟᱝ ᱯᱟᱛᱟ ᱦᱚᱸ ᱦᱩᱭᱩᱜ ᱜᱮᱭᱟ ᱡᱟᱹᱱᱤᱡ?
ᱦᱮᱸ ᱜᱚᱝᱠᱮ ᱯᱚᱨᱚᱵᱽ ᱠᱚᱦᱚᱸ ᱦᱩᱭᱩᱜ ᱛᱟᱦᱮᱱ ᱜᱮᱭᱟ᱾
ᱚ
ᱟᱫᱚ ᱱᱤᱛᱚᱜ ᱫᱚ ᱱᱤᱛᱚᱜ ᱫᱚ ᱠᱟᱹᱢᱤ ᱠᱤᱱ ᱡᱚᱛᱚ ᱠᱚ ᱱᱤᱛᱚᱜ ᱫᱚ ᱱᱤᱡᱮᱨ ᱱᱤᱡᱮᱨᱟᱜ ᱠᱟᱹᱢᱤ ᱨᱮ ᱵᱮᱥᱛᱚ ᱯᱚᱨᱚᱵᱽ ᱫᱚ ᱦᱟᱸᱜ ᱦᱩᱭᱩᱜᱼᱟ ᱟᱵᱮᱱᱟᱜ ᱱᱚᱣᱟ ᱫᱩᱨᱜᱟᱹ ᱯᱩᱡᱟᱹ ᱚᱱᱟ ᱯᱚᱨᱮ ᱠᱷᱚᱱ ᱱᱚᱣᱟ ᱫᱟᱸᱥᱟᱭ ᱟᱵᱚᱣᱟᱜ᱾
ᱦᱳᱭ
ᱫᱟᱸᱥᱟᱭ, ᱫᱟᱸᱥᱟᱭ ᱠᱚ ᱛᱟᱨᱯᱚᱨ ᱚᱱᱛᱮ ᱯᱩᱥ ᱯᱚᱨᱚᱵ ᱚᱱᱟ ᱠᱚ, ᱦᱮᱸ ᱮᱠᱷᱟᱱ ᱾ ᱯᱩᱨᱟᱹ ᱚᱱᱠᱟ ᱠᱟᱛᱮ ᱚᱱᱛᱮ ᱟᱵᱚᱣᱟᱜ ᱥᱚᱦᱨᱟᱭ ᱥᱮᱴᱮᱨ ᱮᱱᱟ᱾ ᱠᱟ ᱠᱟᱞᱤ ᱯᱩᱡᱟ ᱨᱮ ᱥᱚᱦᱨᱟᱭ ᱾
ᱚ ᱟᱫᱚ ᱱᱮᱛᱟᱨ ᱫᱚ ᱦᱟᱸᱜ ᱟᱸ ᱪᱮᱫ ᱦᱚᱸ ᱥᱮᱨᱚᱠᱚᱢ ᱫᱟᱜ ᱫᱚ ᱵᱟᱹᱱᱩᱜᱼᱟ ᱦᱩᱭᱳ ᱪᱟᱵᱟᱭᱮᱱᱟ ᱛᱚ ᱡᱟᱭ ᱦᱳᱠ ᱴᱩᱠ ᱴᱟᱠ ᱦᱩᱭᱩᱜ ᱠᱟᱱᱟ ᱵᱟᱯ ᱞᱟ ᱚᱲᱟᱜ ᱠᱚ ᱞᱚᱜᱱᱚ ᱠᱚ ᱢᱮᱱᱟᱜᱼᱟ ᱾
ᱦᱮᱸ ᱦᱮᱸ ᱢᱮᱱᱟᱜᱼᱟ ᱾
ᱦᱳᱭ ᱟᱫᱚ ᱱᱚᱣᱟ ᱢᱟ ᱱᱚ ᱨᱮ ᱡᱟ ᱢᱮᱱᱟᱜᱼᱟ ᱢᱮᱱᱟᱜᱼᱟ ᱟᱫᱚ ᱱᱤᱭᱟᱹ ᱥᱮᱨᱢᱟ ᱢᱟ ᱮᱸᱜ ᱱᱤᱭᱟᱹ ᱥᱮᱨᱢᱟ ᱫᱚ ᱱᱚᱭᱟᱹ ᱪᱟᱸᱫᱚ ᱟᱨᱠᱤ ᱾ ᱱᱚᱣᱟ ᱪᱟᱸᱫᱳ ᱨᱮ ᱢᱟᱦᱟ ᱵᱟᱯᱞᱟ ᱚᱲᱟᱜ ᱡᱩᱫᱤ ᱢᱮᱱᱟᱜ ᱠᱷᱟᱱ ᱢᱮᱱᱟᱜᱼᱟ ᱾
ᱦᱮᱸ ᱾
ᱥᱚᱨᱟᱵᱚᱱ ᱵᱚᱸᱜᱟ ᱫᱚ ᱡᱟᱹᱱᱤᱡ ᱠᱷᱟᱱ ᱢᱮᱱᱟᱜ ᱜᱮᱭᱟ᱾
ᱦᱩᱸ ᱦᱩᱸ ᱦᱩᱸ, ᱵᱟ ᱵᱟᱯᱞᱟ ᱟᱥᱟᱲ ᱵᱚᱸᱜᱟ ᱦᱚᱸᱠᱚ ᱵᱟᱯᱞᱟᱜ ᱠᱟᱱ ᱜᱮᱭᱟ᱾
ᱦᱮᱸ ᱦᱮᱸ ᱾
ᱦᱮᱸ ᱱᱮᱛᱟᱨ ᱫᱚᱠᱚ ᱵᱟᱯᱞᱟᱜ ᱠᱟᱱᱟ ᱞᱟᱦᱟ ᱫᱚ ᱵᱟᱠᱚ ᱵᱟᱯᱞᱟᱜ ᱠᱟᱱ ᱛᱟᱦᱮᱱᱟ ᱾
ᱦᱳᱭ ᱟᱫᱚ ᱟᱥᱟᱲ ᱵᱚᱸᱜᱟ ᱵᱟᱯᱞᱟ ᱫᱚ ᱱᱚᱣᱟ ᱜᱮ ᱠᱚᱥᱴᱚ ᱟᱨᱠᱤ ᱫᱟᱜ ᱡᱟᱹᱯᱩᱫ ᱠᱚᱜᱮ ᱟᱨᱠᱤ ᱾
ᱦᱮᱸ ᱫᱟᱜ ᱡᱟᱹᱯᱩᱫ ᱦᱚᱸᱜ ᱚᱱᱟ ᱚᱲᱟᱜ ᱠᱚ ᱞᱚᱥᱚᱫᱚᱜᱼᱟ ᱾
ᱦᱳᱭ ᱟᱫᱚ ᱯᱮᱲᱟ ᱦᱮᱸ ᱚᱲᱟᱜ ᱫᱩᱣᱟᱹᱨ ᱢᱟ ᱦᱟᱸᱜ ᱡᱚᱛᱚ ᱥᱟᱱᱟᱢ ᱦᱚᱲᱟᱜ ᱫᱚ ᱵᱟᱝ ᱢᱟᱨᱟᱝ ᱢᱟᱨᱟᱝ ᱛᱟᱠᱚᱣᱟ ᱥᱮ ᱾
ᱦᱮᱸ ᱦᱮᱸ ᱟᱵᱚᱣᱟᱜ ᱚᱲᱟᱜ ᱠᱚᱫᱚ ᱟᱨ ᱵᱩᱡᱮᱫ ᱜᱮᱭᱟᱵᱮᱱ ᱪᱮᱫ ᱞᱮᱠᱟ ᱾
ᱦᱮᱸ ᱚᱱᱠᱟ ᱜᱮ ᱟᱫᱚ ᱫᱟᱜ ᱡᱟᱹᱲᱤ ᱞᱮᱱᱠᱷᱟᱱ ᱚᱠᱟ ᱠᱚ ᱨᱮᱵᱤᱱ ᱯᱮᱲᱟ ᱠᱚᱵᱤᱱ ᱫᱚᱦᱚᱣᱟᱠᱚᱣᱟ ᱥᱮ ᱱᱤᱡᱮ ᱵᱤᱱ ᱛᱟᱦᱮᱱᱟ ᱾
ᱦᱮᱸ ᱦᱮᱸ ᱾
ᱦᱳᱭ ᱾
ᱚᱱᱱᱟ ᱤᱠᱷᱟᱹᱛᱮ ᱟᱫᱚ ᱢᱟᱱᱮ ᱦᱩᱸ ᱾ ᱦᱮᱸ ᱡᱟᱦᱟᱸᱭ ᱠᱚᱫᱚ ᱵᱷᱟᱞᱞᱤ ᱵᱷᱟᱞᱤ ᱦᱚᱲ ᱢᱮᱱᱟᱜ ᱠᱚᱜᱮᱭᱟ ᱩᱱᱠᱩ ᱠᱚᱫᱚ ᱠᱚ ᱵᱟᱯᱞᱟᱜ ᱠᱟᱱ ᱜᱮᱭᱟ ᱮᱢᱱᱤ ᱦᱚᱲ ᱫᱚ ᱢᱟᱱᱮ ᱱᱤᱛᱚᱜ ᱵᱟᱯᱞᱟᱭᱟᱹᱧ ᱚᱠᱟᱨᱮᱱ ᱚᱲᱟᱜ ᱫᱩᱣᱟᱹᱨ ᱠᱚ ᱴᱷᱤᱠ ᱴᱷᱟᱠ ᱵᱟᱝ ᱦᱮᱸ ᱥᱮ ᱾
ᱦᱳᱭ ᱾
ᱚᱱᱠᱟ ᱠᱟᱛᱮ ᱟᱫᱚ ᱵᱟᱠᱚ ᱵᱟᱯᱞᱟ
ᱦᱳᱭ ᱾
ᱦᱩᱸ ᱾
ᱟᱪᱪᱷᱟ ᱴᱷᱤᱠ ᱜᱮᱭᱟ ᱜᱚᱢᱠᱮ ᱡᱟ ᱴᱟᱭᱤᱢ ᱛᱟᱦᱮᱸ ᱠᱟᱱ ᱛᱟᱞᱟᱝᱟ ᱚᱱᱟ ᱴᱟᱭᱤᱢ ᱢᱟ ᱯᱩᱨᱟᱹᱣ ᱦᱮᱡ ᱮᱱ ᱛᱟᱞᱟᱝᱼᱟ ᱾